ᱦᱮᱞᱳ, ᱦᱮᱞᱳ
ᱦᱚᱸᱻ
ᱦᱮᱸ, ᱦᱮᱸ ᱜᱚᱝᱠᱮ ᱡᱚᱦᱟᱨ ᱜᱮ, ᱡᱚᱦᱟᱨ ᱜᱮ, ᱦᱮᱸ ᱞᱟᱹᱭ ᱵᱮᱱ᱾ ᱫᱤᱭᱮ ᱪᱮᱜ ᱠᱚᱢ ᱪᱤᱠᱟᱹ ᱵᱟᱲᱟᱭᱮᱜᱼᱟ? ᱱᱚᱜᱼᱚᱭ ᱫᱟᱸᱨᱮ ᱩᱢᱩᱞ ᱨᱮᱞᱤᱧ ᱫᱩᱲᱩᱜ ᱠᱟᱱᱟ ᱫᱟᱠᱟ ᱡᱚᱢ ᱠᱟᱛᱮᱜ᱾ ᱟᱵᱮᱱ ᱪᱮᱜ ᱵᱮᱱ ᱪᱤᱠᱟᱭᱫᱟ? ᱟᱹᱞᱤᱧ ᱚᱲᱟᱜ ᱠᱚᱨᱮ ᱜᱮᱧᱤᱧ ᱫᱩᱵ ᱵᱟᱲᱟ ᱠᱟᱱᱟ᱾
ᱫᱟᱠᱟ ᱠᱚᱵᱮᱱ ᱡᱚᱢ, ᱟᱨ ᱠᱷᱚᱵᱚᱨ ᱠᱚ ᱚᱠᱟᱞᱮᱠᱟ? ᱦᱮᱸ ᱢᱚᱡᱽ ᱵᱟᱲ ᱜᱮ, ᱟᱵᱮᱱ ᱜᱮ ᱞᱟᱹᱭ ᱵᱮᱱ?
ᱟᱪᱪᱷᱟ ᱟᱨ ᱫᱟᱜ ᱡᱟᱹᱯᱩᱫ ᱠᱚᱫᱚ ᱟᱯᱮᱥᱮᱱ
ᱫᱟᱜ ᱡᱟᱹᱯᱩᱫ ᱠᱚᱫᱚ ᱟᱯᱮᱥᱮᱱ?
ᱦᱩᱭᱩᱜ ᱠᱟᱱ ᱜᱮᱭᱟ, ᱟᱯᱮᱥᱮᱫ?
ᱟᱞᱮ ᱥᱮᱱ ᱦᱚᱸ ᱦᱩᱭᱩᱜ ᱠᱟᱱ ᱜᱮᱭᱟ ᱫᱟᱜ ᱡᱟᱹᱯᱩᱫ ᱠᱚᱫᱚ᱾
ᱠᱷᱮᱛ ᱠᱚᱫᱚ ᱠᱚᱨᱟᱣ ᱫᱟᱯᱮ ᱥᱮ ᱵᱟᱝ ᱦᱩᱲᱩ ᱪᱟᱥ ᱠᱚ?
ᱦᱩᱲᱩ ᱠᱚᱻ ᱫᱚᱞᱮᱻ ᱪᱮᱫ ᱠᱟᱧ ᱞᱟᱹᱭᱟᱵᱤᱼᱱᱟᱻ ᱦᱟᱨᱟ ᱜᱚᱫ ᱠᱟᱱ ᱦᱟᱜ ᱨᱚᱦᱚᱭ ᱠᱚᱫᱚ ᱱᱟᱜ ᱜᱟᱱ ᱠᱟᱱ ᱛᱟᱞᱮ ᱜᱮᱭᱟ ᱱᱟᱸᱜ᱾
ᱚᱻ
ᱟᱨ ᱫᱚᱱᱟᱜ ᱟᱯᱮ ᱥᱮᱫ
ᱦᱮᱸ ᱱᱚᱛᱮ ᱦᱚᱸ ᱨᱚᱦᱚᱭ ᱜᱮ ᱦᱮᱸ
ᱟᱪᱪᱷᱟ, ᱛᱚ ᱛᱮᱦᱮᱸᱧ ᱫᱚ ᱱᱟᱸᱜ ᱟ ᱟᱵᱚ ᱵᱤᱨ ᱵᱩᱨᱩ ᱫᱟᱨᱮ ᱱᱟᱹᱲᱤ ᱫᱟᱜ ᱡᱟᱹᱯᱩᱫ ᱦᱚᱭ ᱦᱤᱸᱥᱤᱫ ᱜᱮ ᱠᱟᱱᱟ ᱛ ᱠᱚ ᱥᱟᱛᱟᱢ ᱫᱚ ᱱᱟᱸᱜ ᱛᱚ ᱟᱵᱤᱱ ᱥᱮᱱ ᱠᱟᱛᱮ ᱱᱟᱜ ᱯᱩᱭᱞᱩᱻ ᱟᱛᱨᱮ ᱢᱮ ᱱᱟᱜ ᱛᱟᱯᱚᱨᱮ ᱤᱱᱟᱹ ᱯᱚᱨᱮ ᱦᱟᱸᱜ ᱟᱹᱞᱤᱧ ᱦᱟᱸᱜ ᱞᱤᱧ ᱢᱮᱱᱟ᱾ ᱤᱧ ᱢᱮᱱ ᱫᱟ ᱯᱩᱭᱞᱳ ᱟᱵᱤᱱ ᱦᱟᱸᱜ ᱟᱛᱨᱮ ᱵᱤᱱ ᱤᱱᱟᱹᱯᱚᱨᱮ ᱦᱟᱸᱜ ᱟᱹᱞᱤᱧ ᱦᱟᱸᱜ ᱞᱤᱧ ᱢᱮᱱᱟ ᱦᱮᱞᱳ,
ᱦᱮᱞᱳ,
ᱟᱸᱡᱚᱢᱚᱜ ᱠᱟᱱᱟ ᱪᱮ ᱵᱟᱝᱟ
ᱦᱮᱸ ᱱᱟᱥᱮᱱᱟᱜ ᱟᱲᱟᱝ ᱟᱵᱤᱱᱟᱜ ᱢᱤᱥᱴᱮᱠᱚᱜ ᱠᱟᱱᱟ
ᱟᱫᱚ ᱤᱧᱤᱧ ᱢᱮᱱᱮᱜᱼᱟ ᱱᱚᱣᱟ ᱟᱵᱚ ᱵᱤᱨ ᱵᱩᱨᱩ ᱫᱟᱨᱮ ᱱᱟᱹᱲᱤ ᱦᱳᱭ ᱦᱤᱥᱤᱫ ᱫᱟᱜ ᱡᱟᱹᱯᱩᱫ ᱤᱫᱤᱭᱟᱛᱮᱜ ᱛᱚ ᱟᱹᱵᱤᱱᱟᱜ ᱛᱤᱱᱟᱹᱜ ᱵᱤᱱ ᱵᱟᱲᱟᱭᱟ ᱟᱹᱵᱤᱱ ᱚᱱᱛᱮ ᱠᱷᱚᱱ ᱞᱟᱹᱭ ᱵᱤᱱ ᱥᱮ ᱪᱮᱫ ᱪᱮᱫ ᱟᱵᱚ ᱱᱚᱣᱟ ᱫᱷᱩᱲᱤ ᱫᱷᱟᱨᱛᱤ ᱱᱚᱣᱟ ᱠᱚ ᱦᱩᱭ ᱞᱮᱱᱠᱷᱟᱱ ᱞᱟᱵᱷ ᱦᱩᱭᱩᱜ ᱠᱟᱱᱟ
ᱦᱳᱭ
ᱛᱤᱱᱟᱹᱝ ᱵᱮᱥᱟ ᱛᱤᱱᱟᱹᱝ ᱱᱟᱯᱟᱭᱟ
ᱟᱨ ᱠᱟᱹᱢᱤ ᱵᱟᱲᱟ ᱦᱩᱭᱩᱜ ᱠᱟᱱᱟ ᱥᱮ ᱵᱟᱝ ᱦᱮᱞᱳ
ᱠᱟᱹᱢᱤ ᱵᱟᱲᱟ ᱠᱚᱫᱚ ᱱᱤᱛᱚᱜ ᱠᱚᱫᱚ ᱱᱟᱜ ᱮᱛᱚᱦᱚᱵ ᱜᱚᱫ ᱟᱠᱟᱱ ᱜᱮᱭᱟ ᱦᱟᱜ ᱠᱟᱹᱢᱤ ᱵᱟᱲᱟ ᱠᱚᱫᱚ ᱱᱟᱜ
ᱠᱤᱪᱷᱩ ᱦᱚᱲ ᱠᱚ ᱮᱛᱚᱦᱚᱵ ᱟᱠᱟᱱᱟ ᱠᱤᱪᱷᱩ ᱦᱚᱲ ᱫᱚ ᱟᱸᱜ ᱵᱟᱠᱚ ᱮᱛᱚᱦᱚ ᱵᱚᱜ ᱠᱟᱱᱟ
ᱠᱷᱮᱛ ᱠᱚᱨᱮ ᱜᱮ ᱠᱟᱹᱢᱤ ᱦᱩᱭᱩᱜ ᱠᱟᱱᱟ ᱵᱟᱝ
ᱦᱮᱸ
ᱠᱷᱮᱛ ᱠᱚᱨᱮ ᱜᱮ ᱠᱟᱹᱢᱤ ᱦᱩᱭᱩᱜ ᱠᱟᱱᱟ
ᱦᱳᱭ
ᱵᱷᱟᱜᱮ
ᱜᱚᱝᱠᱮ ᱨᱚᱲ ᱠᱟᱹᱡ ᱪᱩᱞᱩᱝ ᱥᱞᱳ ᱢᱚᱥᱚᱱᱚᱜ ᱠᱟᱱᱟ ᱠᱟᱹᱡ ᱪᱩᱞᱩᱝ ᱵᱟᱹᱭ ᱵᱟᱹᱭ ᱵᱟᱹᱭ ᱧᱚᱜ ᱟᱧᱡᱚᱢᱚᱜ ᱠᱟᱱᱟ
ᱟᱨ ᱵᱷᱤᱛ ᱨᱤ ᱵᱷᱤᱛ ᱨᱤ ᱟᱸᱡᱚᱢᱚᱜ ᱠᱟᱱᱟ ᱪᱮᱫ
ᱦᱳᱭ ᱵᱷᱤᱛᱤᱨ ᱫᱷᱟᱨᱟ ᱧᱚᱜ ᱟᱸᱡᱚᱢᱚᱜ ᱠᱟᱱ ᱛᱟᱵᱮᱱᱟ ᱨᱚᱲ ᱴᱟᱜ
ᱦᱳᱭ ᱦᱮᱞᱳ
ᱦᱚ ᱱᱤᱛᱚᱜ ᱜᱚᱝᱠᱮ ᱟᱸᱡᱚᱢᱚᱜ ᱠᱟᱱᱟ
ᱦᱳᱭ ᱢᱤᱫ ᱴᱷᱤᱠ
ᱛᱚ ᱜᱚᱝᱠᱮ ᱛᱮᱦᱮᱧ ᱫᱚ ᱦᱟᱸᱜ ᱥᱟᱛᱟᱢ ᱫᱚ ᱦᱟᱜ ᱞᱟᱝ ᱨᱚᱯᱚᱲᱟ ᱡᱟᱦᱟᱸ ᱟᱵᱚ ᱵᱤᱨ ᱵᱩᱨᱩ ᱫᱟᱨᱮ ᱱᱟᱹᱲᱤ ᱦᱚᱭ ᱦᱤᱸᱥᱤᱫ ᱫᱟᱜ ᱡᱟᱹᱯᱩᱫ ᱤᱫᱤ ᱠᱟᱛᱮ ᱞᱟᱝ ᱨᱚᱯᱚᱲᱟ ᱱᱟᱦᱟᱜ
ᱦᱳᱭ
ᱛᱚ ᱜᱚᱝᱠᱮ ᱟᱵᱤᱱ ᱯᱩᱭᱞᱩ ᱦᱟᱜ ᱟᱛᱨᱮ ᱵᱮᱱ ᱦᱟᱜ ᱛᱯᱚᱨᱮ ᱤᱱᱟᱹ ᱯᱚᱨᱮ ᱟᱹᱞᱤᱧ ᱦᱟᱜ ᱞᱤᱧ ᱢᱮᱱᱟ
ᱢᱟ ᱟᱵᱮᱱ ᱜᱮ ᱮᱛᱚᱦᱚᱵ ᱵᱮᱱ ᱛᱟᱨ ᱯᱚᱨᱮ ᱟᱹᱞᱤᱧ ᱞᱤᱧ ᱢᱮᱱ ᱮᱫᱟ
ᱟᱪᱷᱟ ᱡ ᱟᱵᱚ ᱫᱷᱩᱲᱤ ᱫᱷᱟᱹᱨᱛᱤ ᱨᱮ ᱱᱟᱱᱟᱜ ᱦᱚᱭ ᱦᱤᱸᱥᱤᱫ ᱠᱚ ᱵᱟᱡᱟᱣᱟᱜ ᱠᱟᱱᱟ ᱢᱟᱱᱮ ᱯᱨᱚᱠᱛᱤ ᱨᱮᱱᱟᱜ ᱡᱟᱦᱟᱸ ᱦᱚᱭ ᱦᱤᱥᱤᱫ ᱢᱟᱱᱮ ᱟᱵᱚ ᱦᱚᱲᱢᱚ ᱮ ᱛᱮᱫᱚ ᱟᱹᱰᱤ ᱵᱷᱟᱹᱞᱟᱹᱭ ᱟᱱᱟᱝ ᱟᱨ ᱱᱚᱣᱟ ᱡᱟᱦᱟᱸ ᱯᱟᱝᱠᱷᱟ ᱱᱚᱣᱟ ᱯᱷᱮᱱ ᱠᱩ ᱩᱰᱩᱠ ᱟᱠᱟᱱᱟ ᱮᱥᱤ ᱠᱚ ᱟᱨ ᱵᱟᱝ ᱱᱚᱣᱟ ᱠᱚᱫᱚ ᱟᱹᱰᱤ ᱵᱟᱹᱲᱤᱡ ᱟᱱᱟᱜ ᱡᱤᱱᱤᱥ ᱠᱟᱱᱟ ᱢᱟᱱᱮ ᱦᱚᱲᱢᱚ ᱞᱟᱹᱜᱤᱫ ᱛᱮᱫᱚ ᱦᱟᱸᱜ
ᱦᱳᱭ ᱦᱳᱭ
ᱟᱹᱰᱤ ᱞᱮᱠᱟᱱ ᱨᱳᱜᱽ ᱟᱡᱟᱨ ᱠᱚ ᱢᱟᱱᱮ ᱠᱤᱪᱷᱩ ᱠᱤᱪᱷᱩ ᱦᱚᱲ ᱧᱟᱢᱮᱫ ᱠᱚᱣᱟ ᱢᱟᱱᱮ ᱮᱥᱤ ᱵᱤᱱ ᱪᱟᱹᱞᱩ ᱞᱮᱠᱷᱟᱱ ᱴᱷᱟᱱᱰᱟ ᱧᱟᱢ ᱵᱤᱱᱟ ᱚᱸᱰᱮ ᱠᱷᱚᱱ ᱤᱥᱩᱱ ᱯᱷᱩᱞᱤᱭᱟ ᱮᱢᱟᱱ ᱛᱮᱢᱟᱱ ᱨᱳᱜᱽ ᱟᱡᱟᱨ ᱠᱚ ᱡᱚᱴᱟᱣ ᱟᱵᱚᱱ ᱠᱟᱱᱟ
ᱦᱳᱭ
ᱟᱨ ᱟᱨ ᱡᱟᱦᱟᱸ ᱟᱵᱚ ᱯᱨᱚᱠᱩᱛᱤ ᱡᱟᱦᱟᱸᱭ ᱮᱢ ᱠᱟᱜᱼᱟ
ᱫᱟᱨᱮ ᱠᱚ ᱵᱟᱝ ᱦᱮᱸ ᱫᱟᱨᱮ ᱠᱚ
ᱦᱳᱭ ᱟᱫᱚ ᱚᱱᱟ ᱠᱚ ᱠᱷᱟᱱ ᱫᱚ ᱟᱫᱚ ᱪᱮᱫ ᱟᱵᱚ ᱠᱳᱱᱳ ᱤᱭᱟᱹ ᱫᱚ ᱟᱵᱚ ᱚᱱᱟ ᱵᱟᱵᱚᱱ ᱥᱤᱨᱡᱟᱹᱣ ᱚᱱᱟ ᱫᱚ ᱫᱷᱩᱲᱤ ᱫᱷᱟᱹᱨᱛᱤ ᱡᱟᱦᱟᱸ ᱦᱚᱭ ᱦᱤᱥᱤᱫ ᱚᱱᱟ ᱫᱚ ᱟᱡ ᱟᱡ ᱛᱮ ᱚᱱᱟ ᱫᱚ ᱵᱮᱱᱟᱜ ᱠᱟᱱᱟ
ᱦᱳᱭ
ᱟᱫᱚ ᱚᱱᱟ ᱠᱚ ᱦᱚᱲᱢᱚ ᱨᱮ ᱵᱟᱡᱟᱣ ᱞᱮᱱᱠᱷᱟᱱ ᱚᱱᱟ ᱠᱚᱫᱚ ᱱᱟᱯᱟᱭ ᱱᱟᱯᱟᱭᱟ ᱱᱟᱯᱟᱭ ᱵᱩᱡᱷᱟᱹᱜ ᱟᱨ